ᱦᱮᱞᱳ᱾
ᱦᱩᱸ ᱡᱚᱦᱟᱨ ᱜᱮ ᱜᱚᱝᱠᱮ᱾
ᱡᱚᱦᱟᱨ ᱜᱤ ᱪᱮᱫ ᱞᱮᱠᱟ ᱦᱮᱱᱟᱜ ᱵᱤᱱᱟ?
ᱦᱳᱭ ᱱᱟᱯᱟᱭ ᱜᱮ᱾
ᱱᱟᱯᱟᱭ ᱜᱮ᱾
ᱦᱳᱭ ᱱᱟᱯᱟᱭ ᱜᱮ ᱟᱢᱜᱮ ᱪᱮᱫ ᱞᱮᱠᱟ?
ᱟᱹᱞᱤᱧ ᱦᱚᱸᱞᱤᱧ ᱱᱟᱯᱟᱭ ᱵᱟᱲᱟ ᱜᱮᱭᱟ ᱱᱟᱯᱟᱭ ᱜᱮ ᱛᱟᱦᱮᱱ ᱫᱚᱨ ᱠᱟᱨ ᱠᱟᱱᱟ᱾
ᱛᱟᱨᱯᱚᱨᱮ ᱚᱱᱛᱮ ᱫᱚ ᱫᱟᱜ ᱵᱟᱲᱟ ᱠᱮᱫᱟ ᱥᱮ ᱵᱟᱝ ᱛᱮᱦᱤᱧ ᱫᱚ?
ᱵᱟᱝ ᱜᱚᱝᱠᱮ ᱦᱚᱞᱟᱜᱮᱟᱢ ᱛᱷᱚᱲᱟ ᱜᱟᱱᱮᱢ ᱮᱭ ᱯᱷᱩᱨᱜᱩᱲᱤᱡ ᱫᱟᱜ ᱵᱟᱲᱟ ᱠᱮᱫᱟᱭ ᱟᱨ ᱩᱥᱠᱮᱵᱟᱫ ᱪᱤᱠᱮᱭᱱᱟ ᱵᱟᱭ ᱫᱟᱜ ᱞᱮᱫᱟ᱾ ᱟᱹᱛᱩ ᱞᱮᱠᱟᱱ ᱫᱚ ᱵᱟᱝ ᱚᱱᱠᱟ ᱴᱷᱤᱯᱟᱜ ᱴᱷᱤᱯᱤᱜ ᱵᱟᱲᱟ ᱠᱮᱫᱟᱭ᱾
ᱦᱚᱸ᱾
ᱚᱱᱛᱮ ᱫᱚ ᱪᱮᱫ ᱞᱮᱠᱟᱠᱮᱫᱟᱭ?
ᱱᱚᱛᱮ ᱫᱚ ᱫᱟᱜ ᱫᱚᱭ ᱫᱟᱜ ᱞᱮᱭᱟ ᱛᱚ ᱟᱨᱚ ᱫᱟᱜ ᱮ ᱫᱚᱨᱠᱟᱨ ᱠᱟᱱ ᱛᱟᱦᱮᱱᱟ ᱱᱤᱛᱚᱜ ᱫᱚ,
ᱦᱮᱸ
ᱟᱫᱚ ᱠᱚᱢᱮᱱᱟ ᱫᱟᱜ ᱫᱚ, ᱟᱫᱚ ᱫᱟᱹᱛᱟᱹᱱᱤ ᱵᱟᱲᱟᱭᱮᱱᱟ ᱵᱮᱱ ᱥᱮ ᱟᱹᱣᱨᱤ?
ᱵᱟᱜᱟᱱᱤᱡ ᱟᱹᱞᱤᱧ ᱦᱟᱸᱜ ᱥᱚᱢᱚᱭ ᱟᱨᱮ ᱦᱩᱭᱩᱜ-ᱟ ᱥᱮ,
ᱦᱚᱻ
ᱛᱟᱦᱞᱮ ᱫᱟᱹᱛᱟᱹᱱᱤ ᱫᱚ ᱚᱠᱟ ᱨᱮᱵᱮᱱ ᱪᱟᱞᱟᱣ ᱞᱮᱱᱟ ᱵᱟᱸᱫᱷ ᱥᱮᱫ ᱥᱮ ᱱᱚᱞᱠᱩᱯ ᱠᱚ ᱢᱮᱱᱟᱜᱼᱟ ᱰᱚ ᱠᱚᱡ ᱠᱚᱞ ᱠᱚ,
ᱵᱟᱝ ᱱᱚᱛᱮ ᱵᱟᱹᱭᱦᱟᱹᱲ ᱥᱮᱱ ᱜᱮᱞᱤᱧ ᱪᱟᱞᱟᱜ ᱠᱟᱱᱟ ᱾
ᱚᱻ
ᱵᱟᱹᱭᱦᱟᱹᱲᱤ ᱟᱹᱰᱤ ᱥᱟᱺᱜᱤᱧ ᱦᱮᱱᱟᱜ ᱛᱟᱞᱮᱭᱟ ᱚᱱᱛᱮ ᱜᱟᱰᱟ ᱢᱟᱱᱮ ᱜᱟᱰᱟ ᱫᱚ ᱵᱟᱹᱱᱩᱜ ᱜᱮᱭᱟ ᱚᱱᱟ ᱰᱚᱵᱷᱟᱜ ᱞᱮᱠᱟ ᱦᱮᱱᱟᱜᱼᱟ ᱟᱨ ᱱᱚᱛᱮ ᱪᱟᱸᱯᱟᱠᱳᱞ ᱠᱚ ᱢᱮᱱᱟᱜᱼᱟ ᱾ ᱚᱱᱟ ᱯᱚᱨᱛᱟᱱᱤ ᱠᱚ ᱦᱩᱭᱩᱜ ᱠᱟᱱᱟ ᱾
ᱚ ᱟᱯᱮᱥᱮᱜ ᱚᱱᱟ ᱜᱟᱹᱰᱤᱭᱟᱹ ᱠᱚᱫᱚ ᱵᱟᱹᱱᱩᱜᱼᱟ ᱞᱟᱹᱴᱩ ᱜᱟᱹᱰᱤᱭᱟᱹ ᱠᱚ?
ᱢᱮᱱᱟᱜ ᱜᱮᱭᱟ ᱛᱚ ᱛᱷᱚᱲᱟ ᱥᱟᱺᱜᱤᱧ ᱧᱚᱜ ᱨᱮ ᱢᱮᱱᱟᱜ ᱛᱚ ᱟᱞᱮ ᱫᱚ ᱪᱟᱞᱟᱜ ᱠᱟᱱᱟᱞᱮ ᱜᱟᱰᱟ ᱟᱨ ᱱᱚᱛᱮ ᱚᱠᱟ ᱠᱚᱞ ᱚᱲᱟᱜ ᱨᱮᱜᱮ ᱢᱮᱱᱟᱜᱼᱟ, ᱠᱚᱞ ᱚᱱᱟ ᱚᱱᱟ ᱠᱩᱞᱦᱤ ᱢᱩᱪᱟᱹᱫᱽ ᱠᱚᱨᱮ ᱚᱱᱟ ᱠᱚᱨᱮ ᱱᱚᱞᱠᱩᱯ ᱠᱚ ᱚᱱᱟ ᱠᱚᱨᱮᱞᱮ ᱟᱵᱚᱜ ᱠᱟᱱᱟ ᱚᱱᱟ ᱫᱟᱛᱟᱱᱤ ᱠᱚ ᱦᱩᱭ ᱵᱟᱲᱟᱜ ᱠᱟᱱᱟ ᱾
ᱚ ᱟᱫᱚ ᱜᱟᱰᱟ ᱫᱚ ᱚᱸᱰᱮ ᱫᱚ ᱟᱹᱛᱩᱜ ᱜᱮᱭᱟ ᱫᱟᱜ ᱠᱚ?
ᱵᱟᱝ ᱜᱚᱢᱠᱮ ᱱᱚᱛᱮ ᱡᱮᱭᱥᱮ ᱫᱟᱜ ᱫᱤᱱ ᱫᱟᱜ ᱫᱤᱱ ᱫᱚ ᱟᱹᱛᱩᱜ ᱜᱮᱭᱟ ᱟᱨ ᱱᱮᱛᱟᱨ ᱫᱤᱱ ᱫᱚ ᱵᱟᱝ ᱟᱹᱛᱩᱜ ᱠᱟᱱᱟ ᱾ ᱡᱟᱦᱟᱸ ᱡᱟᱦᱟᱸ ᱪᱚᱵᱷᱟᱜ ᱢᱮᱱᱟᱜᱼᱟ ᱚᱱ ᱚᱸᱰᱮ ᱛᱟᱦᱮᱱᱟ ᱦᱟᱞᱠᱟ ᱦᱟᱞᱠᱟ ᱴᱚᱢᱵᱟ ᱢᱮᱱᱟᱜᱼᱟ ᱚᱱᱟ ᱛᱮᱜᱮ ᱠᱟᱢ ᱪᱟᱞᱟᱜ ᱠᱟᱱᱟ
ᱚ ᱟᱫᱚ ᱱᱟᱹ ᱟᱯᱮ ᱥᱮᱫ ᱱᱟᱹᱭ ᱠᱚᱫᱚ ᱵᱟᱹᱱᱩᱜᱼᱟ ᱾ ᱚᱱᱠᱟ ᱥᱩᱨ ᱠᱚᱨᱮ ᱟᱹᱛᱩ ᱥᱩᱨ ᱠᱚᱨᱮ ᱱᱟᱭ ᱠᱚ,
ᱱᱟᱹᱭ ᱫᱚ ᱜᱚᱢᱠᱮ ᱦᱮᱱᱟᱜ ᱜᱮᱭᱟ ᱟᱫᱚ ᱛᱷᱚᱲᱟ ᱰᱷᱮᱨ ᱥᱟᱺᱜᱤᱡ ᱦᱮᱱᱟᱜ ᱠᱟᱱᱟ ᱟᱨ ᱥᱩᱨ ᱨᱮ ᱦᱮᱱᱟᱜ ᱛᱟᱞᱮᱭᱟ ᱠᱷᱟᱸᱡᱚ, ᱚᱸᱰᱮ ᱫᱚ, ᱱᱤᱛᱚᱜ ᱫᱚ ᱟᱹᱛᱩ ᱫᱚ ᱵᱟᱝ ᱟᱹᱛᱩᱜ ᱠᱟᱱᱟ ᱞᱮᱠᱤᱱ ᱡᱟᱜ ᱰᱷᱹᱮᱨ ᱛᱟᱦᱮᱱ ᱠᱟᱱᱟ ᱚᱸᱰᱮ ᱫᱚ ᱜᱟᱲᱦᱷᱟ ᱫᱚᱢᱮ ᱢᱮᱱᱟᱜᱼᱟ ᱾ ᱚᱸᱰᱮ ᱫᱚ ᱟᱞᱮ ᱫᱚ ᱡᱮᱭᱥᱮ ᱫᱷᱤᱨᱤ ᱠᱚ ᱠᱚᱴᱮᱡ ᱫᱟ ᱠᱚ ᱥᱮ ᱜᱤᱴᱤ ᱵᱮᱱᱟᱣ ᱞᱟᱹᱜᱤᱫ ᱾ ᱛᱚ ᱚᱱᱟᱛᱮ ᱜᱟᱰᱷᱟᱣ ᱠᱟᱫᱟ ᱠᱚ ᱚᱱᱟᱛᱮ ᱚᱸᱰᱮ ᱜᱮ ᱡᱟᱵᱨᱟ ᱠᱚ ᱦᱩᱭᱩᱜ ᱚᱱᱟ ᱰᱟᱹᱵᱽᱨᱟ ᱠᱚ ᱩᱢ ᱟᱹᱨᱩᱵ ᱠᱚ ᱚᱱᱛᱮ ᱨᱮᱜᱮ ᱟᱥᱠᱟᱨ ᱚᱲᱟᱜ ᱥᱮᱱ ᱦᱮᱡ ᱦᱩᱭᱩᱜ ᱠᱟᱱᱟ ᱾
ᱚᱸ ᱟᱞᱮᱥᱮᱫ ᱦᱚᱸ ᱚᱱᱠᱟ ᱜᱟᱰᱟ ᱫᱚ ᱢᱮᱱᱟᱜ ᱜᱮᱭᱟ ᱟᱫᱚ ᱚᱱᱠᱟ ᱡᱟᱹᱯᱩᱫ ᱫᱤᱱ ᱜᱮ ᱫᱟᱜ ᱠᱚ ᱟᱹᱛᱩᱜᱼᱟ ᱟᱨ ᱟᱨᱠᱚ ᱯᱮᱨᱮᱡᱚᱜᱼᱟ ᱚᱱᱟ ᱵᱟᱹᱭᱦᱟᱹᱲ ᱨᱮᱱᱟᱜ ᱫᱟᱜ ᱠᱚᱛᱮ ᱜᱮ ᱚᱱᱠᱟ, ᱯᱮᱨᱮᱡᱚᱜᱼᱟ ᱟᱫᱚ ᱟᱹᱛᱩ ᱵᱟᱲᱟᱭᱮᱱ ᱜᱮ ᱟᱫᱚ ᱦᱟᱹᱠᱩ ᱠᱚᱦᱚᱸ ᱠᱚ ᱨᱟᱠᱟᱵ ᱵᱟᱲᱟᱜ ᱜᱮᱭᱟ ᱾
ᱦᱮᱸ
ᱥᱟᱵ ᱦᱚᱸᱞᱮ ᱥᱟᱵ ᱵᱟᱲᱟ ᱠᱚᱣᱟ ᱩᱱᱠᱩ ᱪᱚᱲᱜᱚᱡ ᱦᱟᱹᱠᱩ ᱠᱩ, ᱯᱩᱴᱷᱤ ᱰᱟᱹᱲᱠᱟᱹ ᱩᱱᱠᱩ ᱠᱚ ᱦᱟᱹᱠᱩ ᱠᱚ ᱩᱱᱠᱩ ᱠᱚᱜᱮ ᱥᱟᱵ ᱵᱟᱲᱟ ᱦᱩᱭᱩᱜᱼᱟ ᱾ ᱦᱚᱸᱜᱼᱚᱭ ᱡᱟᱹᱯᱩᱫ ᱫᱤᱱ ᱚᱱᱛᱮ ᱫᱚ ᱦᱟᱹᱠᱩ ᱠᱚᱠᱚ ᱨᱟᱠᱟᱵ ᱵᱟᱲᱟᱭᱼᱟ ᱥᱮ ᱵᱟᱝ?
ᱜᱚᱢᱠᱮ ᱱᱚᱛᱮ ᱫᱚ ᱥᱮ ᱟᱞᱮ ᱫᱚ ᱫᱟᱜᱟ ᱥᱮ ᱩᱱᱨᱮ ᱩᱱᱠᱩ ᱤᱭᱟᱹ ᱠᱚ ᱨᱟᱠᱟᱵᱼᱟ ᱵᱚᱣᱟᱲ ᱦᱟᱠ ᱩ ᱩᱱᱠᱩ ᱜᱮᱰᱮᱨ ᱠᱤᱞᱳ ᱫᱩᱫᱩ ᱠᱤᱞᱳ ᱨᱮ ᱮ ᱟᱫᱚ ᱢᱟᱨᱟᱝ ᱢᱟᱨᱟᱝ, ᱫᱟᱜᱠᱮᱜ ᱜᱤᱥᱮ ᱟᱞᱮ ᱪᱟᱞᱟᱜᱼᱟ ᱾ ᱜᱟᱰᱟ ᱥᱮᱱ ᱟᱨ ᱚᱱᱛᱮ ᱞᱮ ᱪᱟᱞᱟᱜᱼᱟ ᱨᱟᱠᱟᱵ ᱟᱠᱚ ᱩᱱᱨᱮ ᱤᱫᱤ ᱠᱟᱜᱼᱟ ᱞᱮ ᱴᱷᱮᱸᱜᱟ ᱪᱟᱦᱤ ᱚᱱᱟ ᱨᱟᱰ ᱟᱫᱚ ᱫᱟᱞ ᱠᱚᱣᱟᱞᱮ ᱟᱨ ᱚᱲᱟᱜ ᱞᱮ ᱟᱹᱜᱩ ᱠᱚᱣᱟᱮ ᱟᱨᱞᱮ ᱤᱥᱤᱱ ᱠᱚᱣᱟ, ᱟᱯᱮ ᱥᱮᱱ ᱫᱚ ᱛᱚᱲᱚᱜ ᱠᱚ ᱧᱟᱢᱚᱜ ᱠᱟᱱᱟ ᱥᱮ ᱵᱟᱝ?
ᱵᱟ ᱵᱚᱭᱟᱲ ᱦᱟᱹᱠᱩ ᱠᱚᱫᱚ ᱩᱱᱠᱩ ᱫᱚ ᱵᱟᱠᱚ ᱦᱤᱡᱩᱜᱼᱟ ᱛᱚ ᱵᱟᱠᱤ, ᱩᱱᱠᱩ ᱡᱟᱦᱟᱸᱭ ᱜᱟᱹᱲᱟᱹᱭ ᱪᱚᱲᱜᱚᱡ ᱟᱨ ᱵᱟᱱᱛᱩᱲ ᱩᱱᱩ ᱩᱱᱠᱩ ᱟᱨ ᱥᱳᱞ ᱦᱟᱹᱠᱩ ᱠᱚᱫᱚ ᱠᱚ ᱦᱤᱡᱩᱜ ᱛᱟᱦᱮᱱ ᱜᱮᱭᱟ ᱾ ᱟᱫᱚ ᱱᱚᱸᱰᱮ ᱢᱤᱫᱴᱮᱱ ᱟᱞᱮ ᱥᱩᱨ ᱨᱮᱜᱮ ᱱᱟᱹᱭ ᱢᱮᱱᱟᱜᱼᱟ ᱟᱫᱚ ᱱᱟᱹᱭ ᱥᱟᱳᱛᱮᱜ ᱫᱚ ᱚᱱᱟ ᱫᱟᱜ ᱫᱤᱱ ᱫᱚ ᱟᱫᱚ, ᱡᱚᱭᱮᱱ ᱮᱱ ᱜᱮ ᱾
ᱦᱩᱸᱻ᱾
ᱟᱫᱚ ᱚᱱᱟ ᱱᱟᱹᱭ ᱠᱚᱨᱮᱱ ᱦᱟᱹᱠᱩ ᱜᱮᱠᱚ ᱫᱟᱜ ᱫᱤᱱ ᱫᱚ ᱪᱮᱛᱟᱱ ᱥᱮᱫ ᱠᱚ ᱨᱟᱠᱟᱵ ᱦᱤᱡᱩᱜ-ᱟ ᱥᱮ
ᱦᱮᱸᱻ᱾
ᱟᱫᱚ ᱦᱮᱡ ᱦᱮᱡ ᱛᱮᱠᱚ ᱱᱚᱛᱮ ᱠᱚ ᱦᱮᱡ ᱯᱟᱨᱚᱢᱮᱱ ᱜᱮ
ᱟᱨ ᱜᱚᱝᱠᱮ ᱱᱚᱝᱠᱟ ᱵᱤᱪ ᱨᱮ ᱵᱤᱪ ᱨᱮᱫᱚ ᱦᱟᱹᱠᱩ ᱠᱚᱯᱮ ᱥᱟᱵ ᱵᱟᱲᱟ ᱠᱚᱣᱟ ᱥᱮ ᱵᱟᱝ?
ᱮᱸᱻᱚᱱᱠᱟ ᱫᱚ ᱦᱟᱜ ᱵᱟᱞᱮ ᱥᱟᱵ ᱠᱚᱣᱟ ᱥᱟᱵ ᱫᱚ᱾
ᱚᱱᱠᱟᱱᱟᱜ ᱫᱚ ᱵᱟᱹᱱᱩᱜ ᱛᱟᱞᱮᱭᱟ ᱟᱫᱚ ᱟᱞᱮ ᱫᱚ, ᱱᱚᱛᱮ ᱫᱚ ᱞᱟᱹᱴᱩ ᱞᱟᱹᱴᱩ ᱜᱟᱹᱰᱭᱟᱹ ᱢᱮᱱᱟᱜᱼᱟ ᱜᱚᱝᱠᱮ ᱵᱩᱡ ᱫᱟᱢ᱾
ᱦᱮᱸᱛᱚ ᱚᱱᱟᱨᱮ ᱵᱟᱯᱮ ᱟᱲᱟᱜᱮᱫ ᱠᱚᱣᱟ ᱦᱟᱠᱳ?
ᱦᱳᱭ ᱟᱲᱟᱜ ᱠᱚ ᱛᱟᱦᱮᱸᱱ ᱜᱮᱭᱟᱞᱮ ᱦᱟᱹᱠᱩ ᱦᱚᱸᱞᱮ ᱟᱲᱟᱜ ᱠᱚ ᱛᱟᱦᱮᱸᱱ ᱜᱮᱭᱟ᱾ ᱟᱫᱚ ᱱᱚᱛᱮ ᱫᱚ ᱫᱚᱢᱮ ᱠᱚ ᱞᱟᱶ ᱠᱟᱫᱟ ᱞᱟᱦᱟ ᱥᱮᱨᱢᱟ ᱯᱟᱨᱚᱢᱮᱱ᱾
ᱦᱮᱸᱻ᱾
ᱫᱚᱢᱮ ᱢᱟᱨᱟᱝ ᱢᱟᱨᱟᱝ ᱟᱫᱚ
ᱫᱟᱜ ᱠᱚᱫᱚ ᱦᱟᱸᱜ ᱚᱱᱠᱟ ᱯᱮᱨᱮᱡᱚᱜ-ᱟ, ᱟᱨ ᱚᱱᱠᱟ ᱟᱸᱡᱮᱫ ᱫᱚ ᱟᱸᱡᱮᱫᱚᱜ-ᱟ᱾ ᱫᱚᱢᱮ ᱫᱚ ᱵᱟᱝ ᱠᱟᱹᱴᱤᱡ ᱜᱴᱟ ᱜᱮ ᱟᱨ ᱤᱨᱤᱭᱟᱹ ᱛᱮᱫ ᱫᱚ ᱞᱟᱹᱴᱩ ᱜᱮᱭᱟ᱾
ᱦᱩᱻ᱾
ᱡᱟᱭᱜᱟ ᱛᱮᱫᱚ ᱫᱚᱢᱮ ᱞᱟᱹᱴᱩ ᱡᱟᱭᱜᱟ ᱛᱮ ᱞᱟ ᱦᱩᱭ ᱠᱟᱱᱟ ᱟᱫᱚ ᱫᱟᱜ ᱠᱚᱫᱚ ᱦᱟᱸᱜ ᱚᱱᱠᱟ ᱟᱹᱣᱨᱤ ᱯᱮᱨᱮᱡᱚᱜᱼᱟ᱾ ᱛᱚ ᱡᱟᱦᱟᱸ ᱠᱚᱨᱮ ᱯᱮᱨᱮᱡ ᱦᱟᱛᱟᱲ ᱠᱟᱱᱟ ᱛᱚ ᱚᱱᱟ ᱠᱚᱨᱮ ᱜᱮ ᱦᱟᱹᱠᱩ ᱠᱚ ᱟᱲᱟᱜ ᱦᱩᱭ ᱠᱟᱱᱟ᱾
ᱦᱮᱸᱻ᱾
ᱦᱩᱸᱻ᱾
ᱱᱚᱝᱠᱟ ᱮᱠᱟᱭ ᱥᱮ ᱱᱚᱝᱠᱟ ᱡᱚᱲᱟ ᱠᱟᱛᱮ?
ᱵᱟᱝᱻ ᱵᱟᱝᱻ ᱟᱫᱚᱻ᱾ ᱡᱚᱲᱟ ᱠᱟᱛᱮᱜ ᱜᱮ ᱟᱛᱳ ᱠᱚᱨᱮᱱ ᱥᱟᱱᱟᱢ ᱦᱚᱲ ᱠᱚᱜᱮ᱾ ᱟᱨ ᱟᱯᱮ ᱫᱚ ᱚᱱᱠᱟ ᱯᱮ? ᱤᱭᱟᱹ ᱠᱚᱣᱟ ᱪᱟᱥ ᱠᱚᱣᱟᱯᱮ ᱥᱮ ᱵᱟᱝ?
ᱪᱟᱥ ᱫᱚ ᱵᱟᱝ ᱜᱚᱢᱠᱮ ᱱᱚᱛᱮ ᱫᱚ ᱟᱞᱮ ᱥᱮᱱ ᱫᱚ, ᱛᱷᱚᱲᱟ ᱜᱟᱱ ᱥᱟᱺᱜᱤᱧ ᱧᱚᱜ ᱨᱮ ᱢᱮᱱᱟᱜᱼᱟ, ᱚᱸᱰᱮ ᱢᱟᱱᱮ ᱟᱞᱮ ᱫᱚ ᱠᱟᱧᱡᱤᱵᱚᱨ ᱞᱮᱠᱟᱞᱮ ᱛᱤᱨᱤᱥᱴᱤ ᱪᱟᱞᱤᱥᱴᱤ ᱞᱮ ᱡᱩᱲᱟᱹᱜ ᱠᱟᱱᱟ ᱟᱨ ᱚᱱᱚᱸᱰᱮᱞᱮ ᱟᱲᱟᱜᱮᱜ ᱠᱚᱣᱟᱞᱮ ᱩᱥᱠᱮ ᱵᱟᱫᱽ ᱡᱟᱹᱥᱛᱤ ᱵᱟᱝ ᱦᱩᱭᱩᱜ ᱠᱟᱱᱟ ᱠᱚᱥᱮ ᱛᱚ ᱟᱞᱮ ᱡᱚᱢᱪᱚ ᱠᱚ ᱨᱮᱜ ᱠᱚ ᱦᱩᱭᱩᱜ ᱠᱟᱱᱟ᱾ ᱠᱤᱞᱳ ᱫᱩ ᱠᱤᱞᱳ ᱚᱱᱠᱟ ᱜᱮ ᱟᱨ ᱡᱟᱫᱟ ᱟᱠᱚ ᱛᱚᱵᱮ ᱥᱮ ᱵᱮᱱ ᱟᱠᱷᱨᱤᱧ ᱠᱚᱣᱟ᱾
ᱦᱮᱸᱻ ᱦᱮᱸᱻ ᱦᱮᱸᱻ ᱦᱮᱸᱻ᱾
ᱚᱲᱟᱜ ᱨᱮᱱᱟᱜ ᱛᱚ ᱵᱟᱝ ᱠᱟᱱᱟ ᱥᱮ ᱠᱤ ᱡᱟᱫᱟ ᱦᱟᱹᱠᱳ ᱵᱮᱱ ᱟᱠᱷᱨᱤᱧ ᱠᱚᱣᱟ᱾
ᱦᱮᱸ ᱟᱫᱚ ᱛᱟᱦᱚᱞᱮ ᱪᱤᱞᱤ, ᱪᱤᱞᱤ, ᱦᱟᱹᱠᱳ ᱯᱮ ᱟᱲᱟᱜ ᱵᱟᱲᱟ ᱠᱚᱣᱟ ᱚᱱᱟ ᱠᱚᱨᱮ?
ᱱᱚᱸᱰᱮ ᱫᱚ ᱩᱱᱠᱩ ᱟᱞᱮ ᱞᱮ ᱟᱹᱜᱩ ᱠᱚᱣᱟ ᱛᱷᱚᱲᱟ ᱥᱟᱺᱜᱤᱧ ᱧᱚᱜ ᱠᱷᱚᱱ ᱩᱱᱠᱩ ᱠᱤᱞᱳ ᱵᱟᱞᱟ ᱦᱟᱹᱠᱩ᱾ ᱨᱩᱦᱩ ᱠᱩ ᱦᱩᱭᱱᱟ ᱠᱟᱛᱞᱟ ᱠᱚ ᱦᱩᱭᱱᱟ ᱚᱱᱟ ᱵᱤᱪ ᱵᱤᱪ ᱜᱤᱫ ᱟᱨ ᱟᱭᱢᱟ ᱪᱤᱞᱤ ᱠᱚᱪᱚᱝ ᱩᱱᱠᱩ ᱵᱟᱥ ᱯᱚᱛᱟᱠᱟ ᱠᱚᱠᱚ ᱦᱮᱡ ᱮᱱ ᱜᱮ ᱩᱱᱠᱩ ᱠᱮᱡᱤ ᱦᱟᱹᱠᱩ ᱠᱮᱡᱤ ᱫᱚ ᱩᱱᱠᱩ ᱫᱚ ᱵᱟᱵᱮᱱ ᱠᱤᱨᱤᱧ ᱠᱚᱣᱟ, ᱛᱟᱣ ᱯᱷᱤᱨᱤ ᱛᱮᱵᱮᱱ ᱧᱟᱢ ᱠᱚᱜᱮᱭᱟ ᱩᱱᱠᱩ ᱫᱚ᱾
ᱦᱮᱸ ᱢᱟᱱᱮ ᱢᱮᱥᱟ ᱠᱚ ᱛᱟᱦᱮᱸᱱᱟ ᱦᱟᱹᱱᱠᱩ ᱡᱟᱦᱟᱸᱭ ᱠᱤᱨᱤᱧ ᱦᱟᱹᱠᱩ ᱥᱟᱛᱮᱜ᱾
ᱦᱮᱸᱻ ᱟᱨ ᱦᱟᱹᱠᱳ ᱫᱚ ᱟᱵᱮᱱ ᱫᱚ ᱵᱟ ᱵᱮᱱ ᱩᱨᱩᱢ ᱫᱟᱲᱮᱭᱟ ᱠᱚᱣᱟ ᱥᱮ ᱡᱟᱦᱟᱸ ᱟᱹᱜᱩ ᱠᱚ ᱩᱨᱩᱢ ᱠᱚᱣᱟ ᱟᱵᱮᱱ ᱫᱚᱵᱮᱱ ᱢᱮᱛᱟᱭᱟ ᱠᱤ ᱱᱚᱣᱟ ᱱᱚᱣᱟ ᱟᱹᱜᱩ ᱟᱹᱞᱤᱧ ᱵᱮᱱ ᱠᱮᱡᱤ ᱠᱚ ᱨᱩᱦ ᱠᱚ ᱢᱟᱱᱮ ᱠᱮᱡᱤ ᱫᱚ ᱵᱟᱝ ᱩᱱᱠᱩ ᱟᱹᱥᱩᱞ ᱦᱟᱹᱠᱩ᱾ ᱟᱨᱟᱜ ᱩᱱᱠᱤ ᱪᱮᱫ ᱠᱚᱪᱚᱝ ᱟᱹᱜᱩᱭᱟ ᱟᱵᱤᱱ ᱫᱚ ᱵᱟᱵᱮᱱ ᱩᱨᱩᱢ ᱫᱟᱲᱮᱭᱟᱠᱚᱣᱟ᱾
ᱦᱮᱸ ᱟᱫᱚ ᱟᱞᱮ ᱫᱚ ᱱᱚᱛᱮ ᱫᱚ ᱦᱟᱸᱜ ᱵᱤᱞᱤ ᱜᱮᱞᱮ ᱟᱹᱜᱩᱭᱟ᱾
ᱵᱤᱞᱤ
ᱦᱟᱹᱠᱩ ᱵᱤᱞᱤ ᱜᱮ ᱦᱮᱸ᱾
ᱦᱮᱸᱻ ᱦᱮᱸᱻ ᱦᱮᱸᱻ᱾
ᱦᱟᱹᱠᱩ ᱵᱤᱞᱤ ᱜᱮ ᱚᱱᱟ ᱪᱤᱠᱪᱤᱠᱤ ᱢᱮᱱᱟᱜᱼᱟ ᱵᱟᱝ ᱡᱟᱦᱟᱸ ᱚᱱᱟ ᱯᱩᱲ ᱪᱤᱠᱪᱤᱠᱤ ᱚᱱᱟ ᱨᱮᱠᱚ ᱥᱟᱡᱟᱣ ᱠᱟᱠᱚᱣᱟ ᱟᱨᱠᱚ ᱛᱚᱞ ᱮᱥᱮᱫᱽ ᱠᱟᱠᱚᱣᱟ᱾ ᱚᱱᱟ ᱵᱤᱞᱤ ᱫᱚᱞ ᱮᱥᱮᱫᱽ ᱛᱟᱦᱮᱱᱟ ᱟᱫᱚ ᱦᱮᱡᱽ ᱠᱟᱛᱮ ᱜᱮ ᱱᱚᱸᱰᱮ ᱜᱮᱞᱮ ᱟᱲᱟᱜ ᱠᱮᱜ ᱜᱮ
ᱦᱩᱸ
ᱟᱫᱚ ᱵᱤᱞᱤ ᱫᱚ ᱚᱱᱮ ᱚᱱᱠᱟ ᱚᱱᱠᱟ ᱟᱹᱜᱩ ᱢᱟᱱᱮ ᱟᱹᱜᱩ ᱠᱮᱫᱽ ᱜᱮᱢ ᱟᱹᱜᱩ ᱠᱟᱛᱮ ᱛᱮᱫ ᱦᱩᱭ ᱠᱷᱟᱡᱽ ᱦᱩᱭᱮᱱ ᱜᱮ ᱟᱨ ᱵᱟᱠᱷᱟᱡᱽ ᱫᱚ ᱵᱟᱢ ᱧᱟᱢ ᱞᱮᱫ ᱠᱚᱣᱟ᱾
ᱟᱪᱪᱷᱟ ᱜᱚᱝᱠᱮ ᱚᱱᱟ ᱫᱚ ᱟᱹᱜᱩᱭᱮᱫᱟᱯᱮ ᱵᱤᱞᱤ ᱚᱱᱟ ᱫᱚ ᱪᱮᱫ ᱞᱮᱠᱟ ᱯᱮ ᱧᱟᱢᱟ?
ᱵᱤᱞᱤ ᱫᱚ ᱵᱤᱞᱤ ᱞᱮᱠᱟᱜᱮ ᱢᱟᱱᱮ ᱫᱚᱢᱮ ᱵᱤᱞᱤ ᱫᱚ ᱵᱟᱝ᱾
ᱵᱟᱝ ᱢᱟᱱᱮ ᱛᱤᱱᱟᱹᱜ ᱜᱟᱱ ᱠᱷᱟᱨᱪᱟ ᱯᱟᱲᱟᱣ ᱟᱯᱮ ᱠᱟᱱᱟ ᱚᱱᱠᱟ᱾
ᱠᱷᱟᱨᱪᱟ ᱫᱚ ᱟᱫᱚ ᱪᱮᱫ ᱞᱮᱠᱟᱱᱟᱜ ᱡᱩᱫᱤ ᱞᱟᱹᱴᱩ ᱦᱟᱹᱠᱩ ᱡᱩᱫᱤᱢ ᱦᱟᱛᱟᱣ ᱠᱚᱣᱟ
ᱦᱮᱸ
ᱞᱟᱹᱴᱩ ᱦᱟᱹᱠᱩ ᱠᱷᱟᱡᱽ ᱫᱚ ᱟᱫᱚ ᱚᱱᱠᱟ ᱜᱮᱠᱚ ᱦᱟᱛᱟᱣ ᱛᱟᱢᱟ᱾ ᱟᱫᱚ ᱟᱠᱚ ᱫᱚ ᱚᱱᱟ ᱢᱚᱱᱮ ᱢᱤᱫᱴᱮᱱ ᱠᱚ ᱤᱭᱟᱹ ᱠᱟᱜᱼᱟ ᱟᱠᱚᱣᱟᱜ ᱢᱟᱯ ᱛᱟᱦᱮᱸᱱ ᱛᱟᱠᱚᱣᱟ᱾
ᱦᱮᱸ ᱦᱮᱸ ᱚᱱᱟ ᱢᱟᱯ ᱚᱱᱟ ᱫᱚ ᱪᱮᱫ ᱞᱮᱠᱟ ᱜᱚᱱᱚᱝ ᱯᱟᱲᱟᱜᱼᱟ?
ᱯᱟᱲᱟᱜ ᱜᱮᱭᱟ ᱟᱫᱚ ᱡᱩᱫᱤ ᱞᱟᱹᱴᱩ ᱦᱟᱹᱠᱩᱢ ᱦᱟᱛᱟᱣ ᱠᱚᱣᱟ ᱛᱟᱭᱞᱮ ᱠᱷᱟᱡᱽ ᱫᱚ ᱟᱠᱚᱣᱟᱜ ᱢᱤᱫᱴᱮᱱ ᱚᱱᱟ ᱢᱟᱯ ᱟᱜ ᱡᱤᱱᱤᱥ ᱢᱮᱱᱟᱼᱟ ᱚᱱᱟ ᱛᱮ ᱟᱫᱚ ᱫᱟᱜᱽ ᱢᱮᱥᱟ ᱛᱟᱦᱮᱱᱟ᱾
ᱦᱩᱸ
ᱫᱟᱜᱽ ᱢᱮᱥᱟ ᱯᱮᱨᱮᱡᱟᱠᱚ ᱟᱨ ᱠᱚ ᱫᱩᱞᱟ ᱟᱨᱠᱤ
ᱦᱮᱸ
ᱚᱱᱟᱛᱮ ᱟᱠᱚ-ᱠᱚ ᱦᱟᱛᱟᱣᱟ ᱳᱭ ᱢᱤᱫᱴᱮᱱ ᱯᱞᱟᱥᱴᱤᱠ ᱨᱮ ᱚᱱᱟ ᱯᱮᱨᱮᱡᱚᱜᱼᱟ ᱚᱱᱟᱛᱮ ᱥᱟᱛ ᱟᱴᱥᱚ ᱴᱟᱠᱟ ᱚᱱᱮ ᱚᱱᱠᱟ ᱠᱚ ᱦᱟᱛᱟᱣᱟ᱾
ᱯᱟᱸᱪ ᱜᱚᱝᱠᱮ ᱠᱟᱴᱭ
ᱦᱮᱸ ᱵᱟᱢ ᱟᱸᱡᱚᱢ ᱮᱫᱟ?
ᱛᱷᱚᱲᱟ ᱜᱟᱱ ᱠᱟᱴᱟᱣ ᱞᱮᱱᱟ ᱨᱚᱲ ᱨᱚᱲ ᱵᱮᱱ
ᱦᱮᱸ ᱚᱱᱠᱟ ᱜᱚᱴᱟ ᱛᱮ ᱳᱭ ᱯᱚᱱᱫᱨᱚᱥᱚ ᱜᱟᱱ ᱚᱱᱮ ᱚᱱᱠᱟ ᱯᱟᱲᱟᱜᱼᱟ᱾ ᱟᱸᱡᱚᱢ ᱠᱮᱫᱟᱢ
ᱛᱷᱚᱲᱟ ᱜᱟᱱ ᱠᱟᱴᱟᱜ ᱠᱟᱱ ᱛᱟᱵᱮᱱᱟ᱾ ᱦᱮᱸ ᱟᱪᱪᱷᱟ ᱨᱚᱲ ᱵᱮᱱ ᱥᱮ ᱦᱟᱸᱜ ᱦᱤᱡᱩᱜ ᱜᱮᱭᱟ ᱦᱟᱸᱰᱮ ᱫᱚ᱾
ᱱᱤᱛᱳᱜ ᱟᱸᱡᱚᱢᱚᱜ ᱠᱟᱱᱟ ᱦᱮᱞᱳ ᱟᱢᱟᱜ ᱫᱚ ᱨᱚᱲ ᱤᱧ ᱟᱸᱡᱚᱢᱮᱫ ᱛᱟᱢᱟ᱾ ᱦᱮᱞᱳ
ᱦᱮᱸ ᱦᱮᱸ ᱨᱚᱲ ᱵᱮᱱ
ᱢᱮᱱᱫᱟᱹᱧ ᱨᱚᱲᱮᱢ ᱟᱸᱡᱚᱢ ᱮᱫᱟ᱾
ᱵᱟᱝ ᱦᱤᱡᱩᱜ ᱠᱟᱱᱟ ᱨᱚᱲ
ᱤᱧ ᱫᱚ ᱟᱢᱟᱜ ᱫᱚᱧ ᱟᱸᱡᱚᱢᱮᱫ ᱛᱟᱢᱟ ᱤᱧᱟᱹᱜ ᱜᱮ ᱡᱟᱹᱱᱤᱡᱽ ᱴᱟᱶᱟᱨ ᱠᱚ ᱵᱟᱭ ᱧᱟᱢᱮᱫ ᱛᱤᱧᱟᱹ᱾ ᱛᱮᱦᱮᱧ ᱫᱚ ᱡᱮᱱᱟ ᱰᱩᱸᱰᱨᱩᱜ ᱧᱚᱜ ᱟᱠᱟᱫᱟᱭ ᱥᱮ ᱟᱸᱡᱚᱢᱮᱫᱟᱢ
ᱟᱨ ᱫᱚ ᱨᱳᱲᱫᱟᱢ ᱥᱮ ᱩᱱ ᱨᱮᱜᱮ ᱵᱟᱝ ᱦᱤᱡᱩᱜ ᱠᱟᱱᱟ᱾
ᱚ ᱢᱮᱱᱫᱟᱹᱧ ᱛᱤᱦᱤᱧ ᱫᱚ ᱰᱩᱸᱰᱨᱩ ᱵᱟᱲᱟᱶ ᱟᱠᱟᱫᱟ ᱥᱮ ᱚᱱᱟᱛᱮ ᱟᱪᱪᱷᱟ ᱵᱟᱝ ᱟᱸᱡᱚᱢᱚᱜ ᱠᱟᱱᱟ ᱡᱟᱹᱱᱤᱡᱽ᱾
ᱵᱟᱠᱷᱟᱡᱽ
ᱢᱳᱥᱚᱢ ᱱᱮᱛᱚ ᱟᱞᱮ ᱥᱮᱱ ᱦᱚᱸ ᱢᱟᱛᱚ ᱴᱷᱤᱠ ᱜᱮᱭᱟ ᱟᱵᱮᱱ ᱥᱮᱫ ᱫᱚ ᱢᱮᱱ ᱫᱟᱵᱮᱱ ᱰᱩᱸᱰᱨᱩᱜ ᱟᱠᱟᱫᱟ ᱚᱱᱟᱛᱮ ᱦᱮᱸ ᱢᱳᱥᱚᱢ ᱚᱱᱟ ᱛᱮᱦᱚᱸ ᱟᱱ ᱠᱟᱱᱟ᱾
ᱦᱮᱸ
ᱟᱨ ᱱᱚᱛᱮ ᱫᱚ ᱜᱚᱝᱠᱮ ᱟᱞᱮ ᱫᱚ ᱥᱮ ᱦᱟᱹᱠᱩ ᱡᱤᱞᱮ ᱟᱹᱜᱩ ᱠᱚᱭᱟ ᱥᱮ ᱩᱱᱠᱩ ᱫᱚ ᱩᱱᱠᱩ ᱫᱟᱱᱟ ᱫᱚ ᱵᱟᱞᱮ ᱟᱹᱜᱩᱭᱮᱫᱟ ᱟᱞᱮᱫ ᱫᱚ ᱠᱟᱹᱴᱤᱡ ᱠᱟᱹᱴᱤᱡ ᱦᱟᱹᱠᱩ ᱜᱮᱞᱮ ᱟᱹᱜᱩᱭᱮᱫ ᱠᱚ,
ᱚ
ᱟᱞᱮ ᱟᱨ ᱱᱚᱛᱮ ᱫᱚᱞᱮ ᱠᱤᱞᱳ ᱛᱮᱞᱮ ᱟᱹᱜᱩᱭᱮᱫ ᱠᱚᱣᱟ ᱟᱨ ᱠᱤᱞᱳ ᱛᱮᱞᱮ ᱦᱟᱛᱟᱣᱮᱫ ᱠᱚᱣᱟ ᱟᱨ ᱠᱤᱞᱳ ᱛᱮᱞᱮ ᱟᱠᱟᱟᱜ ᱟᱲᱟᱜᱮᱫ ᱠᱚᱣᱟᱞᱮ ᱵᱟᱸᱫᱷ ᱨᱮ ᱟᱨ ᱱᱚᱰᱮ ᱫᱚᱠᱚ ᱧᱟᱢᱚᱜ ᱠᱟᱱᱟ ᱠᱚ ᱡᱟᱦᱟᱸᱭ ᱡᱮ ᱞᱮᱠᱟᱱ ᱠᱤᱞᱳ ᱡᱮᱭᱥᱮ ᱨᱩᱦᱩ ᱠᱚ ᱦᱩᱭᱱᱟ ᱠᱟᱛᱞᱟ ᱠᱚ ᱦᱩᱭᱱᱟ ᱢᱤᱨᱜᱤ ᱠᱚ ᱦᱩᱭᱱᱟ ᱩᱱᱠᱩ ᱫᱚ ᱪᱷᱚᱥᱚ ᱯᱟᱸᱪᱥᱚ ᱴᱟᱠᱟ ᱠᱮᱡᱤ ᱠᱚ ᱧᱟᱢᱚᱜ ᱠᱟᱱᱟ ᱟᱨ ᱚᱱᱠᱟ ᱜᱮᱞᱮ ᱟᱠᱷᱨᱤᱧ ᱢᱟᱱᱮ ᱟᱲᱟᱜᱮᱫ ᱠᱚᱣᱟᱞᱮ, ᱱᱩᱠᱩ ᱦᱚᱸ ᱫᱟᱜ ᱥᱟᱶᱛᱮᱠᱚ ᱛᱟᱦᱮᱱ ᱠᱟᱱᱟ ᱮᱠᱮᱱ ᱮᱠᱮᱱ ᱦᱟᱹᱠᱩ ᱫᱚ ᱵᱟᱵᱮᱱ ᱧᱟᱢ ᱠᱚᱣᱟ ᱥᱮ ᱫᱟᱜ ᱥᱟᱶ ᱛᱮᱜᱮ ᱠᱚ ᱛᱩᱞᱟᱹᱣ ᱟᱵᱮᱱᱟ᱾
ᱦᱮᱸ ᱦᱮᱸ ᱦᱮᱸ ᱟᱞᱮ ᱚᱱᱠᱟ ᱢᱤᱫ ᱫᱷᱟᱣ ᱚᱱᱠᱟ
ᱮᱠᱥᱟᱞ ᱰᱮᱲᱥᱟᱞ ᱠᱩᱲᱟᱹᱜ ᱠᱟᱱᱟ ᱠᱩᱥᱠᱟᱹ ᱫᱚᱞᱮ ᱜᱚᱡᱮᱫ ᱠᱚᱣᱟᱞᱮ ᱚᱱᱛᱮ ᱫᱚ ᱟᱯᱮ ᱫᱚ ᱛᱤᱱᱟᱹᱜ ᱥᱟᱞ ᱞᱮᱠᱟ
ᱢᱟᱹᱜᱽᱨᱤ ᱚᱱᱠᱟ ᱢᱤᱫ ᱫᱷᱟᱣ ᱢᱟᱹᱜᱽᱨᱤ ᱞᱮ ᱟᱹᱜᱩ ᱟᱠᱟᱫ ᱠᱚᱣᱟ ᱢᱟᱹᱟᱝᱨᱤ ᱦᱟᱹᱠᱩᱚᱢ ᱵᱩᱡ ᱜᱮᱭᱟ ᱛᱚ?
ᱦᱮᱸ ᱦᱮᱸ ᱦᱮᱸ ᱦᱮᱸ ᱨᱚᱲ ᱵᱮᱱ᱾
ᱢᱮᱱᱫᱟᱹᱧ ᱢᱟᱝᱜᱽᱨᱤ ᱦᱟᱹᱠᱩ ᱫᱚᱢ ᱵᱩᱡ ᱜᱮᱭᱟ ᱛᱚ?
ᱦᱮᱸ ᱦᱮᱸ ᱦᱮᱸ
ᱚᱱᱠᱟ ᱩᱱᱠᱩ ᱟᱨᱚ ᱠᱚ ᱛᱟᱦᱮᱸ ᱠᱟᱱᱟ ᱠᱟᱛᱞᱟ ᱠᱚ ᱛᱟᱦᱮᱸ ᱠᱟᱱᱟ, ᱦᱮᱸ ᱨᱩᱭ ᱠᱚ ᱛᱟᱦᱮᱸ ᱠᱟᱱᱟ ᱩᱱᱠᱩ ᱟᱨ ᱥᱟᱛᱮ ᱢᱟᱝᱜᱽᱨᱤ ᱞᱮ ᱟᱲᱟᱜ ᱞᱮᱫ ᱠᱚᱣᱟ᱾
ᱦᱮᱸ
ᱟᱫᱚ ᱢᱟᱝᱜᱽᱨᱤ ᱦᱟᱹᱠᱩ ᱫᱚ ᱩᱱᱠᱩ ᱫᱚ ᱮᱠᱴᱩ ᱵᱚᱫᱢᱟᱥ ᱧᱚᱜ ᱜᱮᱭᱟ ᱠᱚ ᱟᱨᱠᱤ᱾
ᱦᱮᱸ ᱟᱨ ᱞᱟᱦᱟᱨᱮ ᱡᱟᱹᱱᱩᱢ ᱛᱟᱦᱮᱱ ᱛᱟᱠᱚᱣᱟ᱾
ᱦᱳᱭ ᱦᱳᱭ ᱦᱳᱭ ᱦᱳᱭ ᱢᱟᱱᱮ ᱮᱴᱟᱜ ᱦᱟᱹᱠᱩ ᱠᱚ ᱡᱟᱦᱟᱸᱭ ᱠᱟᱹᱴᱤᱡ ᱦᱟᱹᱠᱩ ᱠᱚ ᱛᱟᱦᱮᱱᱟ ᱵᱟᱝ ᱩᱱᱠᱩ ᱫᱚ ᱟᱹᱰᱤ ᱠᱚ ᱡᱚᱢ ᱠᱚᱣᱟ᱾
ᱦᱮᱸ
ᱟᱨ ᱩᱱᱩ ᱠᱩ ᱢᱟᱝᱜᱽᱨᱤ ᱦᱟᱹᱠᱩ ᱫᱚ ᱟᱨᱚ ᱫᱚᱢᱮ ᱪᱟᱬ ᱠᱚ ᱦᱟᱨᱟᱜ-ᱟ ᱮᱴᱟᱜ ᱦᱟᱹᱠᱩ ᱠᱷᱚᱡ ᱫᱚ ᱦᱮᱸ᱾
ᱦᱮᱸᱛᱚ ᱪᱤᱠᱟᱹᱭᱮᱱᱟ ᱩᱥᱠᱟᱨ ᱛᱚ ᱪᱤᱠᱟᱹ ᱪᱟᱵᱟ ᱠᱮᱫ ᱠᱚᱣᱟᱯᱮ ᱥᱮᱯᱮ ᱛᱟᱦᱮᱸ ᱠᱟᱱ ᱜᱮᱭᱟ ᱠᱚ?
ᱦᱮᱸ ᱟᱫᱚ ᱪᱤᱠᱟᱹᱭᱮᱱᱟ ᱟᱫᱚ ᱢᱟᱹᱝᱜᱽᱨᱤ ᱦᱟᱹᱠᱩᱞᱮ ᱟᱹᱜᱩ ᱠᱮᱫ ᱠᱚᱣᱟ ᱟᱫᱚ ᱮᱴᱟᱜ ᱦᱟᱹᱠᱩ ᱫᱚ ᱫᱚᱢᱮ ᱠᱚᱢ ᱞᱮ ᱧᱟᱢ ᱠᱮᱫ ᱠᱚᱣᱟ ᱢᱟᱹᱝᱜᱽᱨᱤ ᱜᱮᱠᱚ ᱰᱷᱮᱨ ᱮᱱᱟ᱾ ᱦᱮᱸ ᱟᱫᱚ ᱛᱟᱦᱮᱸ ᱠᱟᱱ ᱨᱮᱦᱚᱸ ᱠᱚ ᱞᱟᱹᱭ ᱫᱟ ᱢᱟᱹᱝᱨᱤ ᱦᱟᱹᱠᱩ ᱫᱚ ᱵᱟᱠᱚ ᱟᱲᱟᱜ ᱠᱚᱣᱟ ᱢᱟᱹᱝᱨᱤ ᱠᱷᱟᱱ ᱫᱚ ᱢᱟᱹᱝᱨᱤ ᱜᱮ ᱟᱲᱟᱜ ᱠᱚᱢ᱾ ᱛᱟᱦᱚᱞᱮ ᱠᱷᱟᱡ ᱫᱚ ᱵᱷᱟᱞᱤᱜ-ᱟ᱾ ᱵᱟᱠᱷᱟᱡ ᱫᱚ ᱢᱟᱝᱜᱽᱨᱤ ᱥᱟᱛᱮᱢ ᱟᱲᱟᱜ ᱞᱮᱠᱚ ᱠᱷᱟᱡ ᱮᱴᱟᱜ ᱦᱟᱹᱠᱩ ᱠᱚ ᱡᱚᱢ ᱟᱫᱷᱤ ᱠᱚᱣᱟ᱾ ᱡᱟᱦᱟᱸᱭ ᱠᱟᱹᱴᱤᱡ ᱦᱟᱠᱩ ᱠᱚ ᱦᱩᱭᱩᱜ-ᱟ ᱵᱟᱝ ᱩᱱᱠᱩ ᱟᱨᱚ ᱠᱚ ᱡᱚᱢ ᱟᱫᱷᱤ ᱠᱚᱣᱟ᱾
ᱦᱮᱸ
ᱦᱮ ᱛᱚᱵᱮ ᱜᱚᱝᱠᱮ ᱩᱱᱠᱩ ᱛᱮᱞᱮᱯᱤᱭᱟ ᱦᱟᱠᱩ ᱫᱚᱯᱮ ᱟᱹᱜᱩ ᱠᱚ ᱛᱟᱦᱮᱱᱟ ᱥᱮ ᱵᱟᱝ?
ᱟᱹᱜᱩ ᱠᱚᱜᱮᱭᱟᱞᱮ ᱟᱫᱚ ᱩᱱᱠᱩ ᱫᱚ ᱟᱹᱜᱩ ᱠᱚᱜᱮᱭᱟᱞᱮ ᱛᱚ ᱩᱱᱠᱩ ᱛᱷᱚᱲᱟ ᱜᱟᱱ ᱢᱮᱦᱱᱚᱛ ᱯᱟᱲᱟᱜ ᱠᱟᱱᱟ ᱟᱫᱚ ᱫᱚᱢᱮ ᱛᱟᱠᱚ ᱠᱚ ᱡᱟᱹᱱᱩᱢ ᱥᱮ ᱡᱚᱛᱚᱠ ᱵᱟᱵᱮᱱ ᱯᱷᱟᱨᱟᱭ ᱠᱚᱣᱟ ᱛᱟᱵᱛᱚᱠ ᱵᱟᱵᱮᱱ ᱡᱚᱢ ᱫᱟᱲᱮᱭᱟᱠᱚᱣᱟ ᱟᱨ ᱡᱟᱝ ᱜᱮ ᱫᱚᱢᱮ ᱛᱟᱠᱚ ᱡᱟᱵᱛᱚᱠ ᱯᱷᱟᱨᱟᱭ ᱠᱚᱣᱟᱵᱮᱱ ᱛᱷᱚᱲᱟ ᱟᱵᱮᱱ ᱨᱚᱝᱜᱚᱪᱷᱚᱠ ᱛᱚᱵᱮ ᱛᱷᱚᱲᱟ ᱴᱷᱤᱠ ᱧᱚᱜ ᱠᱚ ᱵᱩᱡᱟᱹᱜ-ᱟ᱾ ᱟᱞᱟᱜᱚᱜ
ᱦᱮᱸ ᱩᱱᱠᱩ ᱫᱚ ᱚᱱᱟ ᱥᱩᱱᱩᱢ ᱨᱮᱢ ᱚᱱᱟᱢ ᱵᱷᱟᱹᱡᱤ ᱞᱮᱠᱚ ᱠᱷᱟᱡ ᱜᱮᱠᱚ ᱴᱷᱤᱠ ᱜᱮ ᱴᱷᱤᱠ ᱜᱮᱠᱚ ᱵᱩᱡᱷᱩᱜ-ᱟ ᱚᱱᱟ ᱨᱚᱦᱚᱲ ᱨᱚᱦᱚᱲ ᱡᱟᱦᱟᱸ ᱞᱮᱠᱟᱢ ᱞᱟᱹᱭ ᱠᱮᱫᱟ᱾
ᱦᱮᱸ ᱦᱮᱸ
ᱦᱮᱸ ᱵᱟᱠᱷᱟᱡ ᱫᱚ ᱩᱱᱠᱩ ᱡᱟᱦᱟᱸᱭ ᱮᱴᱟᱜ ᱦᱟᱹᱠᱩ ᱵᱚᱱ ᱩᱛᱩ ᱵᱟᱲᱟ ᱠᱚᱣᱟ ᱥᱮ
ᱦᱮᱸ
ᱚᱱᱠᱟ ᱩᱛᱩ ᱞᱮᱠᱚ ᱠᱷᱟᱡ ᱫᱚ ᱩᱱᱠᱩ ᱫᱚ ᱟᱪᱪᱷᱟ ᱡᱚᱢ ᱠᱚᱨᱮ ᱡᱩᱛ ᱵᱟᱠᱚ ᱵᱩᱡᱩᱜ-ᱟ᱾
ᱦᱮᱸ ᱦᱮᱸ
ᱦᱮᱸ ᱟᱨ ᱤᱪᱟᱹᱜ ᱦᱟᱹᱠᱩ ᱠᱚᱯᱮ ᱵᱟᱯᱮ ᱪᱟᱥ ᱵᱟᱲᱟ ᱠᱚᱣᱟ
ᱪᱟᱥ ᱫᱚ ᱵᱟᱝ ᱟᱞᱮ ᱡᱮᱭᱥᱮ ᱚᱱᱟ ᱦᱮᱱᱟᱜ ᱛᱟᱞᱮᱭᱟ ᱠᱷᱟᱸᱡᱚ ᱚᱸᱰᱮ ᱠᱷᱚᱱ ᱜᱮᱞᱮ ᱪᱟᱞᱟᱜ-ᱟ ᱚᱸᱰᱮᱞᱮ ᱟᱨᱮᱡ ᱵᱟᱲᱟ ᱠᱚᱨᱮᱜ ᱜᱮ ᱤᱪᱟᱹᱜ ᱫᱚᱞᱮ ᱧᱟᱢ ᱠᱚᱣᱟᱞᱮ ᱟᱨ ᱩᱱᱠᱩ ᱫᱚ ᱪᱟᱥ ᱫᱚ ᱵᱟᱝ ᱦᱩᱭᱩᱜ ᱠᱟᱱᱟ ᱠᱷᱟᱹᱞᱤ ᱟᱹᱜᱩ ᱠᱟᱛᱮᱜ ᱞᱮ ᱡᱚᱢ ᱠᱚᱣᱟ ᱩᱱᱠᱩ ᱫᱚ
ᱦᱮᱸ ᱤᱪᱟᱹᱜ ᱦᱟᱹᱠᱩ ᱦᱚᱸ ᱩᱱᱠᱩ ᱵᱷᱟᱹᱡᱤ ᱫᱩ ᱟᱹᱰᱤ ᱠᱚ ᱥᱤᱵᱤᱞᱟ ᱡᱚᱢ ᱵᱟᱲᱟᱣ ᱠᱟᱫ ᱠᱚᱣᱟᱢ ᱵᱷᱟᱹᱡᱤ ᱠᱟᱛᱮ
ᱡᱚᱢ ᱵᱟᱲᱟ ᱦᱩᱭᱩᱜ ᱠᱟᱱ ᱜᱮᱭᱟ ᱛᱷᱚᱲᱟ ᱩᱱᱠᱩ ᱫᱚᱠᱚ ᱵᱚᱛᱚᱨ ᱧᱚᱜ ᱜᱮᱭᱟ ᱥᱮ ᱚᱱᱟᱛᱮ ᱛᱷᱚᱲᱟ ᱵᱟᱝ ᱦᱚᱸ ᱡᱚᱢ ᱦᱩᱭᱩᱜ ᱠᱟᱱᱟ ᱧᱟᱢᱚᱜ ᱠᱟᱱᱟ ᱠᱚ ᱠᱟᱴᱤᱡ